ᱦᱮᱞᱳ ᱦᱮᱸ ᱟᱸᱡᱚᱢ ᱫᱟᱵᱤᱱ?
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ ᱦᱮᱰᱯᱷᱳᱱ ᱵᱤᱱ ᱤᱭᱩᱥ ᱫᱟᱥᱮ?
ᱵᱟᱝ ᱵᱟᱝ
ᱟᱪᱪᱷᱟ ᱟᱪᱪᱷᱟ ᱴᱷᱤᱠ ᱟᱪᱷᱮ ᱛᱟᱦᱚᱞᱮ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱫᱠᱟ
ᱟᱹᱞᱤᱧ ᱦᱚᱸ ᱢᱚᱴᱟᱢᱩᱴᱤ ᱱᱟᱯᱟᱭ ᱵᱟᱲᱟᱟᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚ᱾
ᱟᱪᱪᱷᱟ ᱚᱲᱟᱜ ᱠᱚ ᱞᱟᱹᱜᱤᱫ ᱫᱚ
ᱚᱲᱟᱜ ᱠᱚᱨᱮ ᱦᱮᱸ ᱚᱲᱟᱜ ᱠᱚᱨᱮᱜ ᱠᱷᱟᱱ ᱜᱚ ᱵᱟᱵᱟ ᱛᱟᱠᱚ ᱥᱟᱱᱟᱢ ᱠᱚᱜᱮ ᱠᱷᱟᱱ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱮᱠᱷᱟᱱ᱾
ᱟᱪᱪᱷᱟ ᱟᱪᱪᱷᱟ
ᱟᱨ ᱟᱵᱤᱱ ᱨᱮᱱ ᱜᱮ ᱛᱟᱦᱚᱞᱮ ᱚᱠᱟ ᱞᱮᱠᱟ ᱚᱱᱛᱮ
ᱦᱮᱸ ᱩᱱᱠᱩ ᱦᱚᱸ ᱵᱷᱟᱜᱮ ᱜᱮᱭᱟ ᱠᱚ
ᱟᱪᱪᱷᱟ ᱟᱪᱪᱷᱟ ᱱᱤᱛ ᱫᱚ ᱛᱟᱦᱞᱮ ᱚᱲᱟᱜ ᱨᱮᱜᱮ ᱢᱮᱱᱟᱜ ᱵᱤᱱᱟ
ᱦᱮᱸ ᱚᱲᱟᱜ ᱨᱮᱜᱮ
ᱚ ᱟᱪᱪᱷᱟ ᱟᱹᱰᱤ ᱢᱚᱡᱽ ᱛᱟᱦᱚᱞᱮ ᱟᱹᱰᱤ ᱫᱤᱱ ᱯᱚᱨ ᱨᱚᱯᱚᱲ ᱦᱩᱭᱮᱱᱟ ᱦᱮᱸ ᱵᱟᱝ ᱮ ᱟᱫᱚ ᱵᱟᱝᱵᱤᱱ ᱠᱚᱞ ᱵᱟᱲᱟᱭᱮᱫᱟ ᱚᱱᱠᱟ ᱱᱮᱛᱟᱨ ᱫᱚ
ᱦᱮᱸ ᱱᱤᱭᱟᱹ ᱥᱚᱢᱚᱭ ᱫᱚ ᱠᱟᱹᱢᱤ ᱫᱤᱱ ᱛᱚ ᱛᱟᱦᱚᱞᱮ ᱠᱟᱹᱢᱤ ᱠᱚ ᱦᱩᱭᱩᱜ ᱠᱟᱱᱟ ᱥᱚᱢᱚᱭ ᱠᱚ ᱵᱟᱝ ᱧᱟᱢᱚᱜ ᱠᱟᱱᱟ᱾
ᱟᱪᱪᱷᱟ ᱟᱪᱪᱷᱟ ᱟᱪᱷᱟ ᱦᱮᱸ ᱠᱟᱹᱢᱤ ᱠᱚᱦᱚᱸ ᱠᱟᱛᱷᱟ ᱠᱟᱱ ᱜᱮᱭᱟ ᱠᱟᱹᱢᱤ ᱠᱚᱦᱚᱸ ᱛᱚ ᱫᱚᱢᱮ ᱥᱟᱹᱨᱤ ᱜᱮ ᱛᱟᱲᱟ ᱠᱟᱱ ᱛᱟᱵᱚᱱᱟ ᱦᱮᱸ ᱵᱟᱝ
ᱦᱮᱸ
ᱟᱫᱚ ᱪᱮᱫ ᱠᱚᱯᱮ ᱠᱟᱹᱢᱤ ᱵᱟᱲᱟᱭᱮᱫ ᱛᱟᱵᱚᱱ ᱛᱮ?
ᱠᱟᱹᱢᱤ ᱱᱤᱛᱚᱜ ᱫᱚ ᱪᱟᱥ ᱜᱮ ᱪᱟᱥ ᱠᱟᱹᱢᱤ ᱦᱩᱭᱩᱜ ᱠᱟᱱᱟ ᱦᱩᱲᱳ ᱨᱚᱦᱚᱭ ᱠᱚ᱾
ᱚ ᱚ ᱟᱪᱪᱷᱟ ᱟᱪᱪᱷᱟ ᱟᱪᱪᱷᱟᱷᱟ ᱪᱟᱥ ᱠᱟᱹᱢᱤ ᱠᱚᱜᱮ ᱞᱛᱟᱲ ᱟᱠᱟᱱᱟ ᱵᱟᱝ
ᱦᱮᱸ ᱦᱮᱸ ᱛᱟᱦᱚᱞᱮ ᱟᱯᱮᱥᱮᱫ ᱫᱚ? ᱚᱱᱛᱮ ᱫᱚ ᱪᱮᱫ ᱠᱚ ᱠᱟᱹᱢᱤ ᱦᱩᱭᱩᱜ ᱠᱟᱱᱟ
ᱱᱚᱱᱛᱮ ᱦᱚᱸ ᱵᱟᱠᱷᱟᱱ ᱫᱚ ᱪᱟᱥ ᱠᱟᱹᱢᱤ ᱠᱚᱜᱮ ᱪᱟᱥ ᱜᱮ ᱠᱷᱟᱱ ᱱᱚᱜᱚᱭ ᱛᱚᱴᱟ ᱫᱟᱜ ᱵᱟᱲᱟ ᱠᱮᱫ ᱜᱮᱭᱟᱭ ᱛᱚ ᱛᱟᱦᱮ ᱮᱠᱷᱟᱱ ᱦᱳᱲᱩ ᱠᱚ ᱨᱚᱦᱚᱭ ᱦᱩᱭ ᱟᱠᱟᱱᱟ᱾ ᱢᱟᱱᱮ ᱨᱚᱦᱚᱭ ᱪᱟᱞᱟᱜ ᱠᱟᱱᱟ ᱦᱮᱸ ᱥᱮᱪᱮᱼᱼ
ᱟᱪᱪᱷᱟ
ᱟᱨ ᱱᱮᱛᱟᱨ ᱫᱚ ᱵᱚᱨᱥᱟ ᱫᱤᱱ ᱛᱮ ᱵᱟᱝ
ᱦᱳᱭ
ᱟᱫᱚᱞᱤᱧ ᱢᱮᱱᱫᱟ ᱟᱨᱟᱢᱵᱷᱚᱣ ᱟᱠᱟᱫᱟ ᱯᱮ ᱥᱮᱯᱮ ᱢᱩᱪᱟᱹᱫ ᱟᱹᱜᱩᱭᱮᱫᱟ ᱠᱷᱟᱱ
ᱵᱟᱝ ᱢᱩᱪᱟᱹᱫ ᱫᱚ ᱟᱹᱣᱨᱤ ᱱᱚᱜ-ᱚᱭ ᱟᱨᱟᱢᱵᱚ ᱟᱠᱟᱫᱟ ᱠᱚ ᱠᱤᱪᱷᱩ ᱫᱤᱱ ᱞᱟᱦᱟ᱾
ᱚ ᱟᱪᱪᱷᱟ ᱟᱪᱪᱷᱟ ᱟᱪᱪᱷᱟ ᱟᱹᱰᱤ ᱴᱷᱤᱠ᱾ ᱟᱫᱚ ᱠᱷᱟᱱ ᱫᱮᱞᱟ ᱛᱟᱦᱚᱞᱮ ᱛᱮᱦᱮᱧ ᱫᱚ ᱟᱦ ᱱᱚᱣᱟ ᱵᱟᱦᱟ ᱵᱚᱸᱜᱟᱟᱭ ᱵᱟᱦᱟ ᱵᱚᱸᱜᱟ ᱤᱫᱤ ᱠᱟᱛᱮ ᱠᱟᱹᱡ ᱜᱟᱞᱚᱪ ᱟᱨ ᱡᱚᱢᱱᱟ ᱤᱫᱤ ᱠᱟᱛᱮ ᱠᱟᱹᱡ ᱜᱟᱯᱟᱞᱢᱟᱨᱟᱣ ᱦᱩᱭ ᱞᱮᱱᱜᱮ ᱦᱮᱸ ᱵᱟᱝ
ᱦᱮᱸ
ᱟᱫᱚ ᱵᱟᱞᱤᱧ ᱠᱩᱞᱤ ᱞᱮᱫ ᱵᱤᱱᱟ ᱛᱟᱦᱚᱞᱮ ᱛᱟᱦᱮ ᱟᱹᱵᱤᱱ ᱫᱚ ᱠᱷᱟᱱ ᱱᱤᱛ ᱫᱚ ᱢᱟᱱᱮ ᱚᱠᱟᱥᱮᱫ ᱫᱤᱥᱚᱢ ᱜᱮᱞᱮ ᱫᱤᱥ ᱫᱤᱥᱚᱢ
ᱵᱤᱞᱟᱹᱫ ᱫᱤᱥᱚᱢ
ᱚ ᱟᱪᱪᱷᱟ ᱟᱪᱪᱷᱟ ᱛᱟᱦᱚᱞᱮ ᱫᱚᱦᱚᱭ ᱟᱹᱞᱤᱧ ᱫᱚ ᱮᱠᱷᱟᱱ ᱵᱤᱫᱽ ᱫᱤᱥᱚᱢ ᱠᱟᱱᱟᱞᱤᱧ ᱮᱱᱠᱷᱟᱱ ᱦᱮᱸ
ᱟᱪᱪᱷᱟ
ᱛᱟᱦᱞᱮ ᱮᱠᱷᱟᱱ ᱦᱚᱳᱭᱛᱳ ᱠᱟᱹᱡ ᱫᱚ ᱵᱷᱮᱜᱟᱨᱚᱜ ᱛᱟᱵᱚᱱ ᱜᱮᱭᱟ ᱯᱟᱪᱮᱫ ᱦᱮᱸ ᱥᱮ ᱪᱮᱫ
ᱦᱮᱸ
ᱟᱫᱚ ᱛᱚᱵᱮ ᱜᱚᱴᱟ ᱥᱮᱱᱟᱜ ᱜᱮᱛᱚ ᱵᱟᱲᱟᱭ ᱫᱚ ᱞᱟᱹᱠᱛᱤ ᱠᱟᱱᱟ ᱦᱮᱸ ᱵᱟᱝ
ᱦᱳᱭ ᱦᱳᱭ
ᱴᱷᱤᱠ ᱴᱷᱤᱠ ᱴᱷᱤᱠ ᱟᱫᱚᱞᱤᱧ ᱢᱮᱱᱫᱟ ᱚᱱᱛᱮ ᱫᱚ ᱛᱚ ᱱᱚᱣᱟ ᱯᱚᱨᱚᱵᱽ ᱫᱚ ᱛᱤᱥ ᱢᱟᱱᱟᱣ ᱛᱟᱵᱚᱱ ᱜᱮᱭᱟ ᱚᱱᱛᱮ ᱫᱚ ᱟᱯᱮᱥᱮᱫ ᱫᱚ?
ᱟᱞᱮ ᱥᱮᱫ ᱵᱟᱦᱟ ᱯᱚᱨᱚᱵ ᱦᱩᱭᱩᱜᱼᱟ ᱯᱷᱟᱜᱩᱱ ᱵᱚᱸᱜᱟ᱾
ᱚ ᱟᱪᱪᱷᱟ ᱟᱪᱪᱷᱟ ᱟᱪᱪᱷᱟ
ᱯᱷᱟᱹᱜᱩᱱ ᱪᱟᱹᱛ ᱠᱚᱝᱜᱟ ᱦᱩᱭᱩᱜᱼᱟ ᱚᱱᱟ ᱵᱟᱨᱭᱟ ᱪᱟᱸᱫᱚ᱾
ᱚ ᱢᱟᱱᱮ
ᱦᱳᱭ
ᱚ ᱟᱪᱪᱷᱟ ᱟᱪᱪᱷᱟ ᱟᱪᱪᱷᱟ ᱟᱹᱰᱤ ᱢᱚᱡᱽ ᱱᱚᱣᱟ ᱡᱟᱦᱟᱸ ᱵᱟᱨᱭᱟ ᱪᱟᱸᱫᱚ ᱦᱩᱭᱩᱜ ᱫᱚ ᱟᱫᱚ ᱢᱟᱱᱮ ᱯᱷᱟᱹᱜᱩᱱ ᱵᱚᱸᱜᱟ ᱟᱨ ᱪᱟᱹᱛ ᱵᱚᱸᱜᱟ᱾ ᱡᱟᱦᱟᱸ ᱠᱚᱧ ᱞᱟᱹᱭ ᱠᱮᱫᱟ ᱦᱮᱸ ᱥᱮ ᱪᱮᱫ ᱟ ᱢᱟᱱᱮ ᱱᱚᱣᱟ ᱛᱤᱱ ᱫᱤᱱ ᱵᱟᱝ ᱦᱩᱭᱩᱜ ᱠᱟᱱ ᱢᱮᱱᱫᱚ ᱢᱟᱱᱮ ᱵᱟᱦᱟ ᱯᱚᱨᱚᱵᱽ ᱛᱤᱱ ᱫᱤᱱ ᱵᱟᱝ ᱦᱩᱭᱩᱜ ᱠᱟᱱᱟ? ᱟᱞᱤᱧ ᱢᱮᱱᱫᱟ ᱩᱱᱫᱤᱱ ᱫᱚᱛᱚ᱾ ᱢᱮᱱᱫᱚ ᱚᱱᱠᱟ ᱟᱞᱮ ᱥᱮᱫ ᱡᱮᱢᱚᱱ ᱠᱚ ᱞᱟᱹᱭᱟ ᱡᱮᱢᱚᱱ ᱚᱲᱟᱜ ᱠᱚ ᱫᱟᱞᱚᱵ ᱵᱟᱝ ᱜᱟᱱᱚᱜᱼᱟ ᱥᱮ ᱱᱚᱝᱠᱟ ᱚᱱᱟ ᱡᱟᱦᱟᱸ ᱢᱮ ᱦᱮᱡ ᱤᱭᱟᱹ ᱠᱚ ᱵᱟᱝ ᱜᱟᱱᱚᱜᱼᱟ ᱵᱚᱞᱚ ᱵᱟᱝ ᱜᱟᱱᱚᱜᱼᱟ ᱥᱮ ᱚᱠᱟᱮ ᱱᱤᱭᱚᱢ ᱟᱯᱮ ᱥᱮᱱᱟᱜ ᱱᱤᱭᱚᱢ ᱫᱚ ᱚᱠᱟ ᱞᱮᱠᱟ?
ᱦᱮᱸ ᱟᱞᱮᱥᱮᱫ ᱦᱚᱸ ᱚᱱᱠᱟ ᱜᱮ ᱚᱱᱠᱟ ᱜᱮᱞᱤᱧ ᱟᱸᱡᱚᱢ ᱟᱠᱟᱫᱟ ᱟᱞᱮᱥᱮᱫ ᱦᱚᱸ᱾
ᱚᱱᱟ ᱜᱮ ᱞᱟᱹᱭᱟ ᱵᱤᱱ ᱥᱮᱠᱴ
ᱦᱮᱸ ᱚᱱᱠᱟᱜ ᱜᱮ ᱟᱞᱮ ᱥᱮᱫ ᱦᱚᱸ ᱛᱤᱱ ᱫᱤᱱ ᱵᱟᱦᱟ ᱵᱟᱝ ᱦᱩᱭᱩᱜᱼᱟ᱾ ᱚᱱᱟ ᱞᱟᱦᱟ ᱫᱚ ᱵᱤᱨ ᱚᱰᱮᱱᱟᱜ ᱥᱟᱦᱟᱱ ᱥᱟᱠᱟᱢ ᱠᱚ ᱟᱹᱜᱩ ᱵᱟᱝ ᱜᱟᱱᱚᱜᱼᱟ᱾ ᱵᱤᱨ ᱠᱚ ᱵᱟᱠᱚ ᱪᱟᱞᱟᱜ ᱜᱮᱭᱟ ᱟᱨ ᱚᱲᱟᱜ ᱠᱚᱦᱚᱸ ᱡᱟᱦᱟᱸᱭ ᱠᱷᱚᱲ ᱛᱮ ᱚᱲᱟᱜ ᱠᱚ ᱛᱟᱦᱮᱱ ᱛᱟᱠᱚ ᱜᱮᱭᱟ ᱚᱱᱟ ᱚᱲᱟᱜ ᱠᱚ ᱵᱟᱠᱚ ᱫᱟᱞᱵᱟ
ᱟᱪᱪᱷᱟ ᱟᱪᱪᱷᱟ ᱟᱪᱪᱷᱟ ᱟᱪᱪᱷᱟ ᱛᱟᱦᱚᱞᱮ ᱢᱟᱱᱟᱣ ᱚᱠᱟᱫᱟ ᱦᱮ ᱥᱮ ᱪᱮᱫ
ᱦᱳᱭ ᱦᱳᱭ
ᱟᱵᱤ ᱴᱷᱤᱠ ᱴᱷᱤᱠ ᱴᱷᱤᱠ ᱟᱪᱪᱷᱟ ᱴᱷᱤᱠ ᱛᱟᱦᱞᱮ ᱱᱚᱣᱟ ᱡᱚᱠᱷᱚᱱ ᱵᱟᱦᱟ ᱯᱚᱨᱚᱵᱽ ᱯᱟᱨᱚᱢᱚᱜᱼᱟ ᱢᱮᱱᱫᱚ ᱩᱱᱫᱚ ᱟᱫᱚ ᱡᱟᱦᱟᱸ ᱠᱚ ᱱᱚᱣᱟ ᱠᱟᱹᱢᱤ ᱟᱴᱚᱠ ᱠᱟᱱ ᱛᱟᱦᱮᱸᱫ ᱫᱚ ᱱᱚᱣᱟ ᱠᱚᱫᱚ ᱡᱚᱛᱚ ᱥᱟᱱᱟᱢᱟᱜ ᱠᱟᱹᱢᱤᱜᱮ ᱜᱟᱱᱚᱜᱼᱟ ᱦᱮᱸᱥᱮ
ᱦᱮᱸ ᱩᱱᱫᱚ ᱜᱟᱱᱚᱜᱼᱟ
ᱟᱪᱪᱷᱟ ᱟᱪᱪᱷᱟ ᱟᱪᱪᱷᱟ ᱵᱟ ᱟᱹᱰᱤ ᱢᱚᱡᱽ ᱟᱫᱚᱞᱤᱧ ᱢᱮᱱ ᱛᱟᱦᱮ ᱞᱤᱧ ᱟᱞᱮ ᱥᱮᱫ ᱟᱞᱮ ᱥᱮᱫ ᱫᱚ ᱠᱷᱟᱱ ᱡᱟᱦᱟᱸ ᱞᱮᱠᱟ ᱵᱮᱱ ᱢᱮᱱ ᱠᱮᱫᱟ᱾ ᱯᱷᱟᱹᱜᱩᱱ ᱵᱚᱸᱜᱟ ᱱᱚᱣᱟ᱾ ᱯᱷᱟᱹᱜᱩᱱ ᱵᱚᱸᱜᱟ ᱫᱚ ᱮᱠᱷᱟᱱ ᱵᱟᱝᱞᱮ ᱵᱟᱦᱟᱜ ᱠᱟᱱᱟ ᱟᱞ ᱥᱮᱫ ᱫᱚᱠᱷᱟᱱ ᱪᱟᱹᱛ ᱵᱚᱸᱜᱟ ᱴᱷᱤᱠ ᱟᱵᱤᱱ ᱡᱚᱠᱷᱚᱱ ᱡᱟᱦᱟᱸᱟ ᱵᱤᱱ ᱞᱟᱹᱭᱮᱫᱟ᱾ ᱪᱟᱹᱛ ᱵᱚᱸᱜᱟ ᱚᱱᱟ ᱪᱟᱹᱛ ᱵᱚᱸᱜᱟ ᱦᱚᱭᱛᱳ ᱯᱳᱭᱞᱳ ᱥᱮᱛᱟᱜ ᱠᱷᱚᱱ ᱢᱩᱪᱟᱹᱫ ᱥᱟᱞᱟᱜ ᱵᱟᱦᱟᱜ ᱠᱟᱱᱟ ᱠᱟᱱᱟ ᱦᱮᱸᱥᱮᱼᱼ
ᱟᱪᱪᱷᱟ
ᱮ ᱟᱹᱰᱤ ᱴᱤᱠ ᱟᱫᱚᱞᱤᱧ ᱢᱮᱱ ᱮᱫᱟ ᱚᱱᱛᱮ ᱵᱤᱞᱟᱹᱛ ᱫᱤᱥᱚᱢ ᱥᱮᱫ ᱢᱟᱞᱤᱧ ᱟᱸᱡᱚᱢ ᱟᱠᱟᱫᱟ ᱚᱱᱠᱟ ᱢᱟᱱᱮ ᱚᱱᱠᱟ ᱵᱤᱨ ᱠᱚ ᱵᱟᱹᱱᱩᱜ ᱠᱟᱜᱼᱟ ᱵᱤᱨ ᱠᱚ ᱵᱟᱝ ᱛᱟᱦᱮᱱᱟ ᱥᱮ ᱚᱱᱠᱟ ᱢᱟᱱᱮ ᱢᱮᱠᱥᱤᱢᱟᱢ ᱫᱟᱨᱮᱜ ᱜᱮ ᱵᱟᱝ ᱛᱟᱦᱮᱱᱟ ᱡᱟᱦᱟᱸ ᱠᱚᱫᱚ ᱞᱟᱜᱟᱜᱼᱟ ᱟᱫᱚᱞᱤᱧ ᱢᱮᱱᱫᱟ ᱡᱚᱠᱷᱚᱱ ᱵᱟᱦᱟ ᱯᱚᱨᱚᱵ ᱡᱚᱠᱷᱚᱡ ᱛᱟᱦᱚᱞ ᱱᱚᱣᱟ ᱠᱚ ᱚᱠᱟᱨᱮ ᱞᱮ ᱧᱟᱢᱟ ᱠᱟᱱ ᱛᱟᱵᱚᱱᱟ ᱞᱟᱹᱭᱟ ᱡᱮ ᱵᱟᱦᱟ ᱵᱟᱦᱟ ᱨᱮ ᱫᱚ- ᱮᱸ ᱥᱟᱨᱡᱚᱢ ᱵᱟᱦᱟ ᱵᱟᱦᱟ ᱞᱟᱹᱠᱛᱤ ᱠᱟᱱᱟ ᱦᱮᱸ ᱥᱮ ᱪᱮᱫ᱾
ᱦᱮᱸ ᱦᱮᱸ ᱦᱮᱸ ᱦᱮᱸ ᱟᱪᱪᱷᱟ ᱥᱟᱨᱡᱚᱢ ᱵᱤᱞᱟᱹᱛ ᱫᱤᱥᱚᱢ ᱠᱚᱨᱮ ᱫᱚ ᱚᱱᱠᱟ ᱵᱤᱨ ᱠᱚ ᱵᱟᱹᱱᱩᱜ ᱟᱛᱚ ᱛᱟᱦᱚᱞᱮ ᱚᱱᱠᱟ ᱫᱚ᱾ ᱠᱟᱹᱴ ᱮᱴᱠᱮᱴᱚᱬᱮ ᱦᱩᱭᱩᱜ ᱜᱮᱭᱟ ᱛᱚ ᱚᱱᱟ ᱫᱷᱟᱨᱮ ᱛᱟᱥᱮ ᱡᱟᱦᱟᱸ ᱥᱩᱨ ᱥᱩᱯᱩᱨ ᱨᱮ ᱵᱤᱨ ᱠᱚ ᱢᱮᱱᱟᱜᱼᱟ ᱚᱱᱰᱮ ᱠᱷᱚᱱᱟᱜ ᱠᱚ ᱟᱹᱜᱩᱭ ᱜᱮᱭᱟ᱾ ᱦᱮᱞᱳ ᱦᱮᱞᱳᱻ
ᱦᱮᱸ ᱞᱟᱹᱭ ᱫᱟᱞᱤᱧ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱡᱟᱦᱟ ᱵᱤᱱ ᱞᱟᱹᱭ ᱠᱮᱫᱟ ᱟᱪᱷᱟ ᱟᱪᱷᱟ ᱵᱟᱝ ᱟᱸ ᱟᱹᱰᱤ ᱢᱚᱡᱽ ᱟᱨ ᱢᱮᱫ ᱫᱷᱟᱣ ᱞᱟᱹᱭ ᱵᱤᱱ ᱥᱮ ᱢᱟᱱᱮ ᱪᱮᱫ ᱮᱢ ᱞᱟᱹᱭ ᱠᱮᱫᱟ ᱱᱤᱛ ᱵᱮᱥᱴᱷᱤᱠ ᱵᱟᱝ ᱟᱸᱡᱚᱢ ᱞᱮᱱ ᱜᱮᱭᱟ
ᱦᱮᱸ ᱟᱞᱮ ᱛᱚ ᱮᱢᱱᱤ ᱛᱮᱜᱮ ᱵᱤᱞᱟᱹᱛ ᱫᱤᱥᱚᱢ ᱠᱟᱱᱟ ᱞᱮᱛᱚ ᱛᱟᱦᱚᱞᱮ ᱵᱤᱞᱟᱹᱛ ᱫᱤᱥᱚᱢ ᱥᱮᱫ ᱫᱚ ᱵᱤᱨ ᱨᱮᱱᱟᱜ ᱟᱸ ᱵᱮᱥ ᱛᱚ ᱵᱟᱹᱱᱩᱜᱼᱟ ᱚᱱᱠᱟ ᱫᱚ ᱛᱟᱦᱚᱞᱮ ᱡᱟᱦᱟᱸ ᱥᱩᱨ ᱥᱩᱯᱩᱨ ᱠᱚᱨᱮᱜ ᱵᱤᱨ ᱠᱚ ᱢᱮᱱᱟᱜᱼᱟ ᱚᱸᱰᱮ ᱠᱷᱚᱱᱟᱜ ᱜᱮ ᱟᱹᱜᱩ ᱦᱩᱭᱩᱜ ᱜᱮᱭᱟ ᱟᱹᱜᱩ ᱠᱟᱛᱮᱜ ᱚᱱᱟ ᱚᱱᱠᱟ ᱠᱟᱛᱮᱜ ᱠᱟᱹᱢᱤ ᱫᱚ ᱪᱟᱞᱟᱣ ᱦᱩᱭᱩᱜᱼᱟ᱾
ᱟᱸ ᱟᱪᱪᱷᱟ ᱟᱪᱪᱷᱟ ᱟᱪᱪᱷᱟ ᱟᱪᱪᱷᱟ ᱵᱟᱦ ᱵᱟᱦ ᱟᱹᱰᱤ ᱢᱚᱸᱡᱽ ᱚ ᱛᱟᱦᱚᱞᱮ ᱚᱱᱠᱟ ᱛᱮᱜᱮᱢ ᱠᱟᱹᱢᱤ ᱫᱚ ᱯᱮ ᱯᱟᱨᱚᱢ ᱪᱟᱞᱟᱣᱮᱫ ᱛᱟᱵᱚᱱᱟ ᱦᱮᱸ ᱵᱟᱝ
ᱦᱳᱭ ᱦᱳᱭ
ᱵᱟᱝ ᱟᱫᱚ ᱢᱟ ᱟᱪᱪᱷᱟ ᱟᱹᱰᱤ ᱜᱮ ᱟᱹᱞᱤᱧ ᱟᱹᱰᱤ ᱱᱟᱜ ᱞᱤᱧ ᱧᱮᱞ ᱟᱠᱟᱫᱟ ᱢᱟᱱᱮ ᱟᱸ ᱟᱹᱰᱤ ᱟᱱᱮ ᱢᱟᱱᱮ ᱟᱹᱞᱤᱧ ᱦᱚᱸ ᱠᱤᱪᱷᱩᱜᱟᱱ ᱜᱟᱛᱮ ᱠᱚ ᱢᱮᱱᱟᱜ ᱠᱚ ᱛᱟᱞᱤᱧᱟ ᱡᱟᱦᱟᱸ ᱫᱚ ᱢᱟᱞ ᱢᱟᱞᱫᱟ ᱢᱩᱨᱥᱤᱫᱟᱵᱟᱫᱽ ᱥᱮᱫ ᱢᱮᱱᱟᱜ ᱟᱠᱟᱫ ᱠᱚᱣᱟ᱾ ᱛᱚ ᱚᱱᱛᱮ ᱫᱚᱠᱚ ᱞᱟᱹᱭᱟ ᱥᱮᱪᱮᱫ ᱚᱱᱛᱮ ᱫᱚ ᱫᱟᱨᱮᱢᱟᱨᱤ ᱠᱚᱫᱚ ᱚᱱᱠᱟ ᱫᱚ ᱵᱟᱹᱱᱩᱜ ᱠᱟᱫᱟ ᱛᱚ ᱟᱫᱚ ᱚᱱᱛᱮ ᱫᱚ ᱱᱚᱜᱼᱚᱭ ᱡᱟᱦᱟᱸ ᱢᱮᱱᱫᱚ ᱥᱟᱨᱡᱚᱢ ᱫᱟᱨᱤ ᱫᱚ ᱵᱟᱝ ᱩᱱᱠᱚ ᱫᱚ ᱢᱟᱱᱮ ᱡᱮᱢᱚᱱ ᱛᱤᱨᱤᱞ ᱫᱟᱨᱤ ᱠᱩ ᱛᱟᱦᱮᱱᱟ ᱚᱱᱟ ᱠᱩ ᱫᱟᱨᱤ ᱠᱩ ᱵᱚᱝᱜᱟ ᱵᱩᱨᱩ ᱟ ᱚᱱᱠᱟ ᱢᱤᱫᱴᱮᱱ ᱠᱟᱛᱷᱟ ᱵᱟᱹᱱᱩᱜᱼᱟ ᱡᱮ ᱦᱮᱛᱩ ᱦᱮᱥᱮ ᱛᱟᱦᱚᱞᱮ ᱚᱱᱠᱟ ᱫᱚ ᱵᱟᱝ ᱢᱟᱱᱮ ᱟᱯᱮᱥᱮᱫ ᱫᱚ ᱞᱟᱹᱭ ᱫᱟᱞᱤᱧ ᱛᱚ ᱚᱱᱠᱟ ᱫᱚ ᱵᱟᱝ ᱢᱟᱱᱮ ᱟᱵᱚ ᱥᱟᱱᱛᱟᱲ ᱥᱚᱢᱟᱡᱽ ᱟᱪᱷᱟ ᱟᱪᱷᱟ ᱡᱟᱦᱟᱸ ᱨᱤᱛᱤ ᱨᱮᱣᱟᱡ ᱢᱮᱱᱟᱜᱼᱟ ᱚᱱᱟ ᱫᱚᱠᱚ ᱢᱟᱱᱟᱣ ᱜᱮᱭᱟ ᱦᱮᱸ ᱵᱟᱝ
ᱦᱳᱭ
ᱟᱹᱰᱤ ᱴᱷᱤᱠ ᱟᱹᱰᱤ ᱴᱷᱤᱠ ᱟᱫᱚᱞᱤᱧ ᱢᱮᱱᱫᱟ ᱱᱚᱣᱟ ᱫᱚ ᱛᱤᱱᱫᱤᱱ ᱛᱮ ᱠᱚᱨᱟᱣᱮᱫ ᱛᱟᱵᱚᱱᱟ ᱢᱟᱱᱮ ᱫᱤᱱ ᱫᱤᱱ ᱱᱚᱣᱟ ᱯᱚᱨᱚᱵᱽ ᱫᱚ ᱦᱩᱭᱩᱜ ᱠᱟᱱ ᱛᱟᱵᱚᱱᱟ ᱢᱟᱱᱟᱣᱮᱫ ᱛᱟᱵᱚᱱᱟᱯᱮ
ᱪᱮᱫ ᱵᱤᱱ ᱞᱟᱹᱭ ᱦᱚᱪᱚᱭᱮᱫᱟ
ᱟᱞᱤᱧ ᱞᱤᱧ ᱢᱮᱱ ᱮᱫᱟ ᱱᱚᱣᱟ ᱵᱟᱦᱟ ᱯᱚᱨᱽ ᱛᱤᱱ ᱫᱤᱱ ᱴᱳᱴᱟᱞ ᱛᱤᱱ ᱫᱤᱱ ᱨᱮᱱᱟᱜ ᱠᱟᱹᱢᱤ ᱦᱚᱨᱟ ᱠᱟᱱᱟ ᱱᱚᱣᱟ ᱫᱚ
ᱟᱪᱷᱟ ᱛᱤᱱᱫᱤᱱ ᱚᱱᱟ ᱛᱚ ᱚᱸᱼᱧᱮᱞ ᱞᱮᱠᱷᱟᱱ ᱫᱚ ᱵᱟᱦᱟ ᱯᱚᱨᱚᱵᱽ ᱛᱚ ᱟᱹᱞᱤᱧ ᱡᱟ ᱞᱤᱧ ᱧᱮᱞ ᱟᱠᱟᱫᱟ ᱯᱮ ᱫᱤᱱ ᱨᱮᱱᱟᱜ ᱯᱚᱨᱚᱵᱽ ᱠᱟᱱᱟ
ᱟᱪᱪᱷᱟ
ᱯᱩᱭᱞᱳ ᱫᱤᱱ ᱫᱚ ᱩᱢ ᱩᱢ ᱢᱟᱦᱟ ᱛᱟᱨᱯᱚᱨᱮ ᱡᱮᱫᱤᱱ ᱵᱚᱸᱜᱟ ᱦᱩᱭᱩᱜᱼᱟ ᱡᱮᱫᱤᱱ ᱟᱹᱭᱩᱵ ᱵᱮᱲᱟ ᱦᱩᱭᱩᱜᱼᱟ ᱩᱱᱫᱚ ᱩᱢ ᱢᱟᱦᱟ ᱠᱚ ᱞᱟᱹᱭᱟ ᱟᱨ ᱛᱟᱨᱯᱚᱨᱮ ᱫᱤᱱ ᱚᱱᱟ ᱫᱚ ᱥᱟᱹᱨᱫᱤ ᱢᱟᱦᱟ ᱟᱨ ᱛᱟᱨᱯᱚᱨᱮ ᱫᱤᱱ ᱫᱚ ᱡᱟᱞᱮ ᱢᱟᱦᱟ ᱡᱟᱞᱮᱭᱟ ᱠᱚ
ᱟᱸ ᱟᱪᱪᱷᱟ ᱟᱪᱪᱷᱟ ᱟᱪᱪᱷᱟ ᱟᱪᱪᱷᱟ ᱟᱫᱚ ᱡᱟᱦᱟᱸ ᱫᱤᱱ ᱫᱚ ᱟᱠᱷᱟᱱ ᱵᱮᱱ ᱞᱟᱹᱭ ᱠᱮᱫ ᱫᱚ ᱟᱸᱜ ᱩᱢ ᱢᱟᱦᱟ ᱠᱟᱱᱟ ᱮᱠᱷᱟᱱ ᱟᱫᱚᱞᱤᱧ ᱢᱮᱱ ᱦᱚᱪᱚᱭᱫᱟ ᱱᱚᱣᱟ ᱩ ᱩᱢ ᱢᱟᱦᱟ ᱦᱤᱞᱳᱜ ᱫᱚᱼᱼ ᱟᱨ ᱩᱢ ᱢᱟᱦᱟ ᱦᱤᱞᱳᱜ ᱫᱚ ᱢᱟᱱᱮ ᱚᱠᱟ ᱞᱮᱠᱟᱱ ᱠᱟᱹᱢᱤ ᱦᱚᱨᱟ ᱠᱚ ᱠᱟᱹᱢᱤᱭᱟ ᱩᱱ ᱦᱤᱞᱳᱜ ᱫᱚ
ᱩᱱ ᱦᱤᱞᱳᱜ ᱫᱚ ᱵᱚᱸᱜᱟ ᱵᱩᱨᱩ ᱠᱟᱹᱢᱤ ᱦᱚᱨᱟ ᱦᱩᱭᱩᱜᱼᱟ
ᱟᱪᱪᱷᱟ ᱟᱪᱪᱷᱟ ᱟᱫᱚ ᱟᱹᱞᱤᱧ ᱞᱤᱧ ᱧᱮᱞ ᱟᱠᱟᱫᱟ ᱩᱢ ᱢᱟᱦᱟ ᱦᱤᱞᱳᱜ ᱫᱚ ᱠᱷᱟᱱ ᱵᱟᱝ
ᱦᱳᱭ ᱦᱳᱭ
ᱟᱪᱪᱷᱟ ᱟᱪᱪᱷᱟ ᱟᱪᱪᱷᱟ ᱚᱦ ᱛᱷᱤᱠ ᱛᱷᱤᱠ ᱛᱷᱤᱠ